ᱦᱮᱸ ᱡᱚᱦᱟᱨ ᱜᱮ ᱜᱚ ᱟᱡᱚᱢ ᱫᱟᱵᱤᱱ ᱟᱞᱤᱧᱟᱜ ᱨᱚᱲ?
ᱦᱚᱸ ᱡᱚᱢᱚᱜ ᱠᱟᱱᱟ, ᱟᱹᱞᱤᱧᱟᱜ ᱨᱚᱲ ᱵᱤᱱ ᱟᱸᱡᱚᱢ ᱮᱫᱟ?
ᱦᱚᱸ ᱟᱸᱡᱚᱢᱚᱜ ᱠᱟᱱ ᱜᱮᱭᱟ᱾
ᱡᱚᱢ ᱵᱟᱲᱟ ᱦᱳᱭ ᱮᱱᱟ?
ᱦᱮᱸ ᱡᱚᱢ ᱵᱟᱲᱟ ᱠᱚᱫᱚ ᱦᱳᱭ ᱮᱱᱟ, ᱛᱳᱯᱳ ᱵᱟᱲᱟ ᱠᱚᱦᱚᱸ ᱦᱳᱭ ᱮᱱᱟ᱾ ᱱᱚᱜ-ᱚᱭ ᱜᱤᱛᱤᱡ ᱵᱟᱲᱟ ᱦᱳᱭ ᱟᱠᱟᱱᱟ ᱟᱨᱠᱤ, ᱟᱨ ᱠᱟᱹᱡ ᱵᱟᱡᱟᱨ ᱥᱮᱫ ᱤᱧ ᱪᱟᱞᱟᱣ ᱞᱮᱱᱟ᱾
ᱱᱟᱯᱟᱭ ᱵᱟᱲᱟ ᱜᱮ ᱛᱟᱦᱞᱮ ᱢᱮᱱᱟᱜ ᱯᱮᱭᱟ ᱦᱟᱸᱜ?
ᱦᱳᱭ ᱱᱟᱯᱟᱭ ᱵᱟᱲᱟ ᱜᱮ ᱡᱚᱛᱚ ᱦᱚᱲ ᱜᱮ ᱚᱲᱟᱜ ᱨᱮᱱ ᱟᱭᱳ ᱵᱟᱵᱟ ᱠᱚ ᱵᱚᱭᱦᱟ ᱠᱚ ᱡᱷᱚᱛᱚ ᱜᱮ ᱱᱟᱯᱟᱭ ᱛᱮᱜᱮ ᱢᱮᱱᱟᱜ ᱞᱮᱭᱟ ᱱᱚᱣᱟ ᱫᱷᱟᱹᱵᱤᱡ ᱫᱚ, ᱟᱫᱚ ᱟᱯᱮᱜᱮ ᱚᱠᱟᱮ ᱞᱮᱠᱟ ᱢᱮᱱᱟᱜ ᱯᱮᱭᱟ?
ᱪᱟᱸᱫᱳ ᱵᱚᱸᱜᱟᱣᱟᱜ ᱛᱷᱩᱢ ᱫᱟᱲᱮᱛᱮ ᱜᱚᱢᱠᱮ ᱱᱟᱭ ᱱᱟᱯᱟᱭ ᱜᱮ ᱢᱮᱱᱟᱜ ᱞᱮᱭᱟ᱾ ᱟᱫᱚ ᱦᱳᱭ, ᱟᱫᱚ ᱜᱚᱢᱠᱮ ᱢᱮᱫᱴᱟᱱ ᱠᱟᱛᱷᱟ ᱞᱮᱧ ᱞᱟᱹᱭᱮᱫᱟ ᱦᱟᱸᱜ ᱡᱟᱦᱟᱸᱱᱟᱜ ᱢᱮᱫᱴᱟᱝ ᱴᱚᱯᱤᱠ ᱛᱮᱜᱮ ᱛᱚᱞᱟᱝ ᱛᱷᱩᱛᱤᱭᱟ ᱦᱟᱸᱜ, ᱟᱫᱚ ᱢᱤᱫᱴᱟᱝ ᱴᱚᱯᱤ ᱴᱚᱯᱤᱠ ᱟᱹᱵᱤᱱ ᱞᱟᱹᱭᱟᱵᱤᱱ ᱛᱟᱦᱚᱞᱮ ᱚᱱᱠᱟᱱ ᱴᱚᱯᱤᱠ?
ᱟᱪᱪᱷᱟ, ᱢᱟᱜ ᱢᱚᱬᱮ ᱞᱤᱭᱟᱹ
ᱦᱩᱸ ᱢᱟᱜ-ᱢᱚᱬᱮ ᱱᱤᱭᱟᱹ ᱜᱟᱱᱚᱜ ᱜᱮᱭᱟ ᱟᱫᱚ ᱜᱚᱢᱠᱮ ᱟᱞᱤᱧ ᱫᱚ ᱦᱟᱸᱜ ᱴᱟᱥᱠ ᱠᱚ ᱛᱟᱨᱢᱟᱱᱮ ᱟᱹᱞᱤᱧ ᱫᱚ ᱦᱟᱸᱜ ᱠᱚᱢ ᱥᱮ ᱠᱚᱢ ᱱᱚ ᱢᱤᱱᱤᱴ ᱜᱟᱱ ᱨᱚᱲ ᱦᱩᱭᱩᱜ ᱛᱟᱞᱤᱧᱟ ᱦᱟᱸᱜ᱾ ᱢᱟ ᱟᱹᱞᱤᱧ ᱠᱚ ᱮᱢ ᱠᱟᱜ ᱞᱤᱧᱟᱹ ᱚᱱᱟᱴᱟᱜ ᱦᱟᱸᱜ ᱟᱫᱚ ᱚᱱᱠᱟᱱᱟᱜ ᱜᱮ ᱞᱟᱹᱭ ᱞᱮᱠᱷᱟᱱ ᱠᱟᱹᱡ ᱵᱮᱥᱴᱚ ᱠᱚᱜᱼᱟ ᱡᱮ ᱵᱷᱟᱜᱮ ᱧᱚᱜ ᱛᱤᱱ ᱜᱷᱟᱹᱲᱤᱡ ᱨᱚᱲ ᱨᱮᱱᱟᱜ ᱫᱟᱣ ᱞᱤᱧ ᱧᱟᱢ ᱠᱤᱭᱟ?
ᱟᱪᱪᱷᱟ, ᱟᱪᱪᱷᱟ ᱢᱟ ᱞᱟᱹᱭᱵᱤᱱ ᱛᱟᱦᱞᱮ ᱢᱟᱜ ᱢᱚᱬᱮ ᱟᱯᱮ ᱚᱠᱟ ᱞᱮᱠᱟᱯᱮ ᱢᱟᱱᱟᱣᱟ ᱟᱨᱠᱤ ᱢᱟᱜ ᱢᱚᱬᱮ ᱚᱸᱰᱮ?
ᱟᱞᱮ ᱫᱚ ᱟᱞᱮ ᱥᱮᱫ ᱫᱚ ᱜᱚᱢᱠᱮ ᱛᱟᱨᱢᱟᱱᱮ ᱫᱤᱥᱚᱢ ᱢᱟᱜ ᱢᱚᱬᱮ ᱦᱳᱭᱳᱜ ᱜᱮᱭᱟ ᱟᱨ ᱟᱛᱳ ᱢᱟᱜ ᱢᱚᱬᱮ ᱦᱳᱭᱳᱜ ᱜᱮᱭᱟ ᱟᱨ ᱚᱱᱟ ᱠᱚ ᱦᱳᱭᱳᱜ ᱫᱤᱥᱚᱢ ᱢᱟᱜ ᱢᱚᱬᱮ ᱟᱨ
ᱟᱪᱪᱷᱟ ᱫᱤᱥᱚᱢ ᱢᱟᱜ ᱢᱚᱬᱮ, ᱟᱛᱳ ᱢᱟᱜ ᱢᱚᱬᱮ ᱨᱮᱱᱟᱜ ᱜᱚᱞᱯᱚ ᱠᱟᱹᱡ ᱟᱸᱡᱚᱢ ᱟᱞᱤᱧ ᱢᱮᱥᱮ?
ᱟᱛᱳ ᱢᱟᱜ ᱢᱚᱬᱮ ᱫᱚ ᱦᱟᱸᱜ ᱟᱞᱮ ᱥᱮᱫ ᱫᱚ ᱦᱟᱸᱜ ᱢᱟᱜ-ᱢᱚᱬᱮ‌ ᱫᱚ ᱦᱟᱸᱜ ᱯᱮ ᱫᱤᱱ ᱨᱮᱱᱟᱜ ᱦᱳᱭᱳᱜ ᱠᱟᱱᱟ ᱟᱞᱮ ᱫᱚ ᱦᱟᱸᱜ ᱢᱟᱜᱽ ᱢᱟᱜᱽ ᱢᱟᱜ-ᱢᱚᱬᱮ ᱫᱚ ᱦᱟᱸᱜ ᱯᱳᱭᱞᱳ ᱫᱤᱱ ᱦᱤᱞᱳᱜ ᱩᱢᱤᱫᱟ᱾ ᱩᱢᱮᱫᱟᱞᱮ ᱛᱟᱨᱯᱚᱨ ᱫᱮᱞᱮ ᱥᱟᱨᱫᱤᱭᱮᱫᱟ᱾ ᱛᱟᱨᱯᱚᱨᱮ ᱫᱤᱱ ᱦᱤᱞᱳᱜ ᱡᱟᱞᱮ ᱢᱟᱱᱮ ᱵᱟᱥᱠᱮ ᱫᱟᱞᱮ ᱦᱟᱸᱜ᱾ ᱟᱫᱚ ᱟᱞᱮᱭᱟᱜ ᱡᱟᱦᱟᱸ ᱦᱟᱸᱜ ᱩᱢ ᱦᱤᱞᱳᱜᱟᱜ ᱢᱟᱜ ᱢᱚᱬᱮ ᱫᱚ ᱦᱟᱸᱜ
ᱦᱩᱸ,
ᱩᱱᱦᱤᱞᱳᱜ ᱫᱚ ᱚᱲᱟᱜ ᱨᱮᱱ ᱡᱟᱦᱟᱸ ᱛᱤᱱᱟᱹᱜ ᱠᱩᱲᱤ ᱦᱚᱯᱚᱱ ᱥᱮ ᱟᱭᱳ ᱛᱟᱠᱚ ᱫᱚ ᱦᱟᱸᱜ ᱩᱱ ᱦᱤᱞᱳᱜ ᱫᱚ ᱩᱝᱠᱩ ᱫᱚ ᱩᱢ ᱱᱟᱲᱠᱟ ᱠᱟᱛᱮᱫ ᱱᱟᱜ ᱦᱮᱡ ᱠᱟᱛᱮᱫ ᱱᱟᱸᱜ ᱚᱲᱟᱜ ᱫᱩᱣᱟᱹᱨ ᱠᱚ ᱜᱮᱡ ᱜᱩᱨᱤᱡ ᱫᱟ ᱦᱟᱜ ᱜᱮᱡ ᱜᱩᱨᱤᱡ ᱠᱟᱛᱮ ᱡᱟᱦᱟᱸ ᱛᱤᱱᱟᱹᱜ ᱦᱟᱸᱜ ᱚᱲᱟᱜ ᱫᱩᱣᱟᱹᱨ ᱨᱮᱱᱟᱜ ᱜᱮᱸᱫᱟᱜ ᱯᱚᱴᱚᱢ ᱠᱚ ᱦᱮᱱᱟᱜ ᱛᱟᱵᱚᱱᱟ ᱦᱟᱸᱜ ᱚᱱᱟ ᱛᱚᱨᱚᱡ ᱟᱛᱮᱫ ᱠᱚ ᱥᱟᱯᱷᱟᱭᱮᱫᱟ ᱦᱟᱸᱜ ᱡᱟᱦᱟᱸ ᱥᱟᱯᱟ ᱵᱟᱲᱟ ᱠᱟᱛᱮᱫ ᱚᱲᱟᱜ ᱫᱩᱣᱟᱹᱨ ᱜᱩᱨᱩᱡ ᱵᱟᱲᱟ ᱠᱟᱛᱮᱫ, ᱚᱲᱟᱜ ᱨᱮᱱ ᱵᱚᱸᱜᱟ ᱛᱷᱟᱱ ᱠᱚ ᱡᱟᱦᱟᱸᱱᱟᱜ ᱛᱟᱦᱮᱱᱟ ᱚᱲᱟᱜ ᱵᱚᱸᱜᱟ ᱞᱟᱹᱜᱤᱫ ᱚᱱᱟ ᱠᱚᱦᱚᱸ ᱟᱹᱨᱩᱵ ᱥᱟᱯᱷᱟ ᱠᱟᱛᱮᱜ ᱱᱟᱭ ᱜᱮ ᱛᱟᱦᱮᱱᱟ, ᱟᱫᱚ ᱚᱱᱠᱟ ᱚᱱᱠᱟ ᱛᱮᱜᱮ ᱦᱟᱸᱜ ᱠᱟᱢᱤ ᱵᱟᱲᱟ ᱠᱚᱛᱮ ᱦᱟᱸᱜ ᱛᱟᱨᱟᱥᱤᱧ ᱜᱚᱫᱚᱜ ᱦᱟᱸᱜ ᱠᱟᱹᱢᱤ ᱵᱟᱲᱟ ᱠᱚᱛᱚ, ᱟᱫᱚ ᱚᱱᱟ ᱯᱚᱨᱮᱨ ᱫᱤᱱ ᱚᱱᱟ ᱟᱹᱭᱩᱵ ᱫᱚ ᱦᱟᱸᱜ ᱧᱤᱫᱟᱹ ᱫᱚ ᱦᱟᱸᱜ ᱧᱤᱫᱟᱹ ᱫᱚ ᱦᱟᱸᱜ ᱩᱢ ᱞᱟᱹᱜᱤᱫ ᱦᱟᱸᱜ ᱱᱟᱭᱠᱮ ᱚᱲᱟᱜ ᱞᱮ ᱡᱚᱛᱚ ᱟᱛᱳᱨᱮᱱ ᱡᱟᱦᱟᱸ ᱛᱤᱱᱟᱹᱜ ᱠᱩᱲᱤ ᱦᱚᱯᱚᱱ ᱥᱮ ᱠᱚᱲᱟ ᱦᱚᱯᱚᱱ ᱠᱚ ᱡᱷᱚᱛᱚ ᱜᱮ ᱦᱟᱸᱜ ᱚᱱᱮ ᱱᱚᱣᱟ ᱱᱟᱭᱠᱮ ᱚᱲᱟᱜ ᱠᱚ ᱥᱮᱱᱚᱜ ᱠᱟᱱᱟ ᱦᱟᱸᱜ, ᱟᱨ ᱟᱛᱩ ᱨᱮᱱ ᱡᱟᱦᱟᱸ ᱛᱤᱱᱟᱹᱜ ᱟᱵᱚ ᱚᱱᱠᱟ ᱜᱟᱠᱷᱩᱲᱤᱭᱟᱹ ᱦᱚᱲ ᱠᱚᱠᱚ ᱛᱟᱦᱮᱱ ᱠᱟᱱᱟ ᱦᱟᱸᱜ ᱱᱩᱠᱩ ᱱᱟᱭ ᱱᱟᱭᱠᱮ ᱢᱟᱹᱡᱷᱤ ᱜᱚᱰᱮᱛ ᱡᱷᱚᱛᱚ ᱜᱮᱠᱚ ᱞᱟᱹᱭ ᱴᱚᱠᱟᱜᱼᱟ ᱡᱮ ᱮ ᱱᱚᱝᱠᱟ ᱱᱤᱱᱟᱹᱜ ᱵᱮᱲᱟ ᱧᱤᱫᱟᱹ ᱥᱤᱸᱜᱟᱹᱲ ᱵᱮᱲᱟ ᱫᱚ ᱱᱚᱸᱰᱮ ᱱᱟᱭᱠᱮ ᱚᱲᱟᱜ ᱨᱮᱵᱚᱱ ᱪᱟᱞᱟᱜᱼᱟ, ᱟᱫᱚ ᱱᱟᱭᱠᱮ ᱚᱲᱟᱜ ᱥᱟᱱᱟᱢ ᱦᱚᱲ ᱜᱮᱵᱚ ᱥᱮᱴᱮᱨ ᱠᱚᱜ ᱛᱮ ᱡᱟᱦᱟᱸᱭ ᱵᱤᱱᱛᱤ ᱠᱩ ᱠᱚ ᱟᱹᱜᱩ ᱠᱟᱠᱚᱣᱟ ᱦᱟᱸᱜ
ᱟᱪᱪᱷᱟ ᱟᱵᱤ
ᱦᱳ ᱵᱟ ᱟᱛᱳ ᱵᱟᱨᱦᱮ ᱠᱷᱚᱱᱟᱜ ᱜᱮᱞᱮ ᱟᱹᱜᱩ ᱠᱚᱣᱟ ᱵᱤᱱᱛᱤ ᱠᱩᱡ ᱫᱚ, ᱟᱫᱚ ᱩᱱᱠᱩ ᱠᱚ ᱵᱤᱱᱼᱼ ᱛᱤᱻ ᱭᱟ ᱟᱨ ᱠᱚ ᱥᱮᱨᱮᱧᱟ ᱟᱨ ᱚᱱᱟ ᱥᱟᱸᱣ ᱥᱟᱸᱣᱛᱮ ᱟᱛᱩᱨᱮᱱ ᱡᱟᱦᱟᱸᱼᱼ ᱛᱤᱱᱟᱹᱜ ᱠᱩᱲᱤ ᱦᱚᱯᱚᱱ ᱠᱚ ᱢᱮᱱᱟᱜ ᱠᱚᱣᱟ ᱩᱱᱠᱩ ᱦᱚᱸ ᱩᱱᱠᱩ ᱛᱮᱞᱟ ᱠᱚ ᱮᱢᱟ ᱠᱚᱣᱟ᱾ ᱡᱟᱼᱼ ᱥᱮᱨᱮᱧ ᱟᱠᱚ ᱚᱱᱟ ᱥᱮᱨᱮᱧ ᱠᱷᱚᱱᱟᱜᱼᱼ ᱥᱮᱨᱮᱧᱻ ᱟᱠᱚ, ᱟᱫᱚ ᱟᱵᱚᱱᱟᱜ ᱫᱚ ᱦᱟᱸᱜᱼᱼ ᱩᱢ ᱦᱤᱞᱳᱜ ᱫᱚᱵᱚᱱ ᱵᱟᱲᱟᱭ ᱜᱮᱭᱟ ᱦᱟᱸᱜ ᱡᱮ ᱢᱟᱨᱟᱝ ᱵᱩᱨᱩᱼᱼ ᱛᱟ ᱢᱟᱱᱮ ᱡᱟᱦᱮᱨ ᱮᱨᱟ ᱫᱚ ᱦᱟᱸᱜ ᱛᱚ ᱟᱡ ᱫᱤᱫᱤ ᱠᱟᱱᱟᱭ ᱛᱚ, ᱩᱱ ᱦᱤᱞᱳᱜ ᱫᱚ ᱦᱟᱸᱜ ᱚᱱᱮ ᱡᱚᱱᱚᱜ ᱪᱷᱩᱴᱠᱤᱜ ᱛᱮ ᱫᱟᱞ ᱞᱮᱫᱮ ᱛᱮᱼᱼ ᱥᱟᱛ ᱠᱟᱯᱟᱴ ᱵᱷᱤᱛᱟᱹᱨᱮ ᱫᱟᱹᱲ ᱠᱟᱜ-ᱟᱭ, ᱩᱱ ᱚᱱᱟᱼᱼ ᱚᱱᱮ ᱚᱱᱟ ᱥᱮᱨᱮᱧ ᱠᱚ ᱩᱱᱠᱩ ᱠᱚ ᱥᱮᱨᱮᱧᱟ ᱡᱮ ᱚᱱᱮ ᱩᱢ ᱦᱳᱞᱳᱜ ᱫᱚᱼᱼ ᱡᱮ ᱧᱤᱨ ᱟᱠᱟᱱ ᱚᱱᱮᱼᱼ ᱛᱟᱢᱟᱱᱮ ᱯᱟᱹᱦᱤᱞ ᱵᱟᱠᱚ ᱞᱟᱹᱭᱟ ᱡᱮ ᱡᱟᱸᱦᱮᱨ ᱟᱭᱳ ᱡᱚᱠᱷᱚᱱ ᱠᱚ ᱠᱩᱞᱤᱭᱮ ᱠᱟᱱᱟᱼᱼ ᱱᱚᱣᱟ ᱥᱩᱛᱟᱹᱱ ᱴᱟᱺᱰᱤ ᱫᱚ ᱵᱟᱝ, ᱚᱱᱮ ᱡᱟᱦᱟᱸ ᱨᱮ ᱞᱟᱜᱽᱲᱮ ᱠᱚᱠᱚ ᱮᱱᱮᱡ ᱫᱚ ᱦᱟᱸᱜ ᱪᱮᱫ ᱴᱟᱺᱰᱤ ᱦᱤᱲᱤᱧ ᱠᱤᱫᱟᱞᱤᱧ ᱧᱩᱛᱩᱢ ᱦᱟᱸᱜ, ᱚᱸᱰᱮ ᱠᱚ ᱠᱩᱞᱤᱭᱮ ᱠᱟᱱᱟ ᱡᱟᱦᱮᱨ ᱟᱭᱳ ᱡᱮ ᱢᱟᱨᱟᱝ ᱵᱩᱨᱩ ᱛᱮᱦᱮᱧ ᱪᱮᱫᱟᱜ ᱵᱟᱭ ᱦᱮᱡ ᱞᱮᱱᱟ ᱱᱚᱣᱟ ᱟᱠᱷᱲᱟ ᱛᱮ? ᱟᱫᱚ ᱩᱱ ᱥᱚᱢᱚᱭ ᱡᱟᱦᱟᱸᱨᱮᱭ‌ ᱞᱟᱹᱭ ᱫᱟᱭ ᱱᱚᱝᱠᱟ ᱱᱚᱝᱠᱟ ᱵᱮᱯᱟᱨ᱾ ᱱᱚᱝᱵᱟᱧ ᱫᱟᱞ ᱠᱮᱫᱮᱭᱟᱹᱧ ᱧᱤᱨ ᱠᱟᱱᱟᱭ ᱟᱫᱚ ᱩᱱ ᱥᱚᱢᱚᱭ ᱫᱮᱵᱼᱫᱮᱵᱟᱞᱚᱠᱼᱼ ᱠᱚ ᱟᱹᱜᱩ ᱠᱚ ᱪᱟᱞᱟᱣ ᱞᱮᱱᱟ ᱡᱚᱠᱷᱚᱱ ᱡᱟᱦᱮᱨ ᱢᱟᱨᱟᱝ ᱵᱩᱨᱩ ᱟᱹᱜᱩ ᱠᱚ ᱪᱟᱞᱟᱣ ᱞᱮᱱᱟ, ᱩᱱ ᱞᱤᱰᱟᱹᱭ ᱞᱮᱭᱟᱜ-ᱠᱚᱼᱼ ᱛᱷᱟᱜ ᱚᱱᱮ ᱢᱤᱫᱴᱟᱝ ᱥᱮᱨᱮᱧ ᱥᱮᱨᱮᱧ ᱫᱚ ᱦᱟᱸᱜ ᱵᱟᱝᱞᱤᱧ ᱵᱟᱲᱟᱭᱟ ᱵᱮᱥ ᱥᱟᱹᱲᱤᱡ ᱫᱚ ᱦᱟᱸᱜᱼᱼ ᱟᱫᱚ ᱚᱱᱮ ᱚᱱᱟ ᱥᱮᱨᱮᱧ ᱠᱚᱠᱚ ᱥᱮᱨᱮᱧᱟ ᱦᱟᱸᱜ, ᱥᱮᱨᱮᱧ ᱠᱟᱛᱮᱫ ᱵᱚᱸᱜᱟ ᱵᱩᱨᱩ ᱠᱚᱠᱚ ᱦᱤᱡᱩᱜᱼᱼ ᱛᱟᱵᱚᱱᱟ ᱟᱵᱚᱨᱮᱱ ᱵᱚᱸᱜᱟ ᱵᱩᱨᱩ ᱠᱚᱠᱚ ᱧᱮᱞᱟᱜᱚᱜᱼᱼ ᱦᱳᱭ ᱵᱚᱸᱜᱟ ᱵᱩᱨᱩ ᱠᱚ ᱡᱷᱚᱛᱚ ᱱᱟᱭᱠᱮ ᱚᱲᱟᱜ ᱨᱮ ᱡᱟᱦᱟᱸ ᱛᱤᱱᱟᱹᱜ ᱥᱟᱯᱟᱵ ᱠᱚ ᱛᱟᱦᱮᱸᱱᱟ ᱥᱮ ᱟᱠᱚᱣᱟᱜ ᱜᱮ ᱥᱟᱯᱟᱵ ᱛᱚ ᱦᱟᱸᱜ, ᱚᱱᱟ ᱥᱟᱯᱟᱵ ᱠᱚ ᱴᱷᱤᱠ-ᱴᱷᱟᱠ ᱢᱮᱱᱟᱜ-ᱟ ᱥᱮ ᱵᱟᱝ? ᱛᱟᱯᱚᱨᱮ ᱡᱟᱦᱮᱨᱼᱼ ᱠᱚ ᱪᱟᱞᱟᱜ-ᱟ ᱡᱟᱦᱮᱨ ᱥᱮᱱ ᱠᱟᱛᱮᱜ ᱠᱚ ᱧᱮᱞ ᱟᱹᱜᱩᱭᱟ ᱚᱸᱰᱮ ᱴᱷᱤᱠ ᱴᱷᱟᱠ ᱵᱚᱸᱜᱟ ᱵᱩᱨᱩ ᱢᱮᱱᱟᱜ ᱠᱚᱼᱼ ᱠᱚᱣᱟ ᱥᱮ ᱵᱟᱝ ᱱᱤᱛᱚᱜ ᱟᱨᱼᱼ ᱡᱟᱦᱟᱸ ᱦᱟᱸᱜ ᱚᱱᱟ ᱡᱟᱭᱜᱟ ᱠᱚᱨᱮ ᱡᱟᱦᱟᱸ ᱛᱤᱱᱟᱹᱜ ᱜᱷᱮᱨᱟ ᱢᱮᱱᱟᱜ-ᱟ ᱚᱱᱟ ᱠᱚ-ᱠᱚ ᱧᱮᱞᱟ᱾ ᱧᱮᱞ ᱠᱟᱛᱮᱫᱼᱼ ᱵᱚᱸᱜᱟ ᱵᱩᱨᱩ ᱠᱚ ᱞᱟᱹᱭᱟ ᱡᱩᱫᱤ ᱠᱷᱟᱨᱟᱯ ᱜᱮᱠᱷᱟᱱ ᱠᱚ ᱞᱟᱹᱭᱟ ᱡᱮ ᱱᱚᱣᱟ ᱵᱟᱯᱮ ᱟᱹᱜᱩ ᱠᱟᱫᱟ ᱦᱟᱱᱟ ᱵᱟᱯᱮ ᱟᱹᱜᱩ ᱠᱟᱫᱟ᱾
ᱦᱳᱭ ᱡᱟᱦᱟᱸᱭ ᱛᱷᱟᱱ ᱵᱟᱛᱷᱟᱱ ᱠᱚ ᱵᱟᱹᱲᱤᱡ ᱜᱮ ᱨᱮᱦᱚᱸ ᱚᱱᱟ ᱦᱚᱸᱠᱚ ᱞᱟᱹᱭ ᱟᱵᱚᱱᱟ᱾
ᱠᱟ ᱞᱟᱹᱭᱟ ᱩᱱ ᱦᱤᱞᱳᱜ ᱜᱮᱠᱚ ᱞᱟᱹᱭᱟ ᱡᱮ ᱵᱟᱞᱮ ᱯᱚᱨᱮᱨ ᱫᱤᱱ ᱦᱟᱸᱜᱼᱼ ᱠᱟᱱ ᱵᱟᱞᱮ ᱦᱤᱡᱩᱜ-ᱟ ᱟᱨ ᱡᱩᱫᱤ ᱵᱮᱥ ᱜᱮᱠᱟᱱᱟ ᱦᱟᱸᱜ ᱩᱱ ᱦᱤᱞᱳᱜ ᱠᱷᱚ ᱞᱟᱹᱭᱟ ᱴᱷᱤᱠ ᱜᱮᱭᱟ ᱜᱟᱯᱟ ᱵᱚᱸᱜᱟᱜ ᱯᱮ, ᱛᱮᱦᱮᱧ ᱫᱚ ᱴᱷᱤᱠ ᱜᱮᱭᱟ ᱱᱚᱝᱠᱟ ᱱᱚᱝᱠᱟ ᱞᱟᱹᱭ ᱠᱟᱛᱮᱫ ᱟᱨ ᱠᱚᱫᱚ ᱠᱚ ᱟᱨᱚ ᱨᱩᱣᱟᱹᱲ ᱡᱚᱝᱟᱜ ᱟᱠᱚ ᱦᱟᱸᱜ᱾ ᱦᱳᱭ ᱟᱠᱼᱼ ᱚᱠᱟ ᱫᱚᱠᱚ ᱨᱩᱣᱟᱹᱲ ᱪᱟᱞᱟᱜ-ᱟ ᱟᱫᱚ ᱥᱟᱹᱨᱫᱤ ᱢᱟᱦᱟᱸ ᱚᱞᱚᱜ ᱦᱟᱸᱜ ᱚᱱᱠᱟᱜ ᱜᱮ ᱚᱲᱟᱜ ᱠᱚᱨᱮ ᱫᱚᱦᱟᱸᱜᱼᱼ ᱥᱮᱸᱜᱮᱞ ᱠᱚᱫᱚ ᱦᱟᱸᱜ ᱵᱟᱠᱚ ᱡᱳᱞᱟ ᱟᱨᱦᱚ ᱦᱟᱸᱜ ᱜᱚᱢᱠᱮ ᱞᱤᱧ ᱠᱮᱪᱮᱫ ᱴᱚᱠᱟᱫᱟ ᱦᱟᱸᱜ ᱠᱟᱛᱷᱟᱴᱟᱜ ᱦᱮᱜ, ᱩᱢ ᱢᱟᱦᱟ ᱜᱮ ᱦᱟᱸᱜ ᱩᱢ ᱢᱟᱦᱟ ᱦᱤᱞᱳᱜ ᱫᱚ ᱦᱟᱸᱜ ᱡᱟᱦᱟᱸ ᱞᱮᱠᱟ ᱜᱮ ᱦᱟᱸᱜ ᱚᱱᱮ ᱠᱩᱲᱤ ᱜᱤᱫᱽᱨᱟᱹ ᱠᱚ ᱦᱟᱸᱜᱼᱼ ᱛᱮᱱ ᱛᱩᱯᱩ ᱵᱟᱲᱟ ᱠᱟᱛᱮᱫ ᱟᱠᱚ ᱫᱚ ᱦᱟᱸᱜ ᱟᱠᱚᱣᱟᱜ ᱠᱟᱹᱢᱤ ᱠᱚ ᱥᱟᱯᱟᱵ ᱠᱚᱼᱼ ᱥᱟᱵᱟᱦᱟ ᱩᱢ ᱢᱟᱦᱟ ᱦᱤᱞᱟᱹᱜᱟᱜ ᱠᱟᱛᱷᱟ ᱯᱟᱹᱭᱞᱟᱹ ᱫᱤᱱᱟᱜ ᱠᱟᱛᱷᱟ ᱚᱱᱟ ᱠᱟᱹᱡ ᱞᱤᱧ ᱠᱮᱪᱮᱫ ᱴᱚ ᱠᱟᱜ ᱛᱟᱦᱮᱸᱫ ᱠᱟᱛᱷᱟ ᱞᱤᱧ ᱦᱤᱲᱤᱧᱼᱼ ᱴᱚ ᱠᱟᱜ ᱛᱟᱦᱮᱸᱜ-ᱟ ᱩᱱ ᱦᱤᱞᱳᱜ ᱫᱚ ᱡᱟᱦᱟᱸ ᱛᱤᱱᱟᱹᱜ ᱰᱟᱺᱜᱩᱣᱟᱹ ᱠᱚᱲᱟ ᱜᱤᱫᱽᱨᱟᱹ ᱫᱚᱼᱼ ᱱᱚᱣᱟ ᱵᱤᱨ ᱥᱮᱫ ᱠᱚ ᱥᱮᱱᱚᱜ ᱛᱮ ᱡᱟᱦᱮᱨ ᱞᱟᱹᱜᱤᱫ ᱦᱳᱸᱼᱼ ᱡᱟᱦᱮᱨ ᱠᱚ ᱵᱮᱱᱟᱣᱟ ᱛᱚ ᱡᱟᱦᱮᱨ ᱵᱮᱱᱟᱣ, ᱥᱮ ᱡᱟᱦᱮᱨ ᱥᱟᱯᱷᱟ ᱠᱚᱼᱼ ᱚᱱᱟ ᱠᱚ ᱵᱮᱱᱟᱣᱟ ᱠᱟᱨᱚᱱ ᱟᱫᱚ ᱦᱟᱸᱜ ᱰᱟᱸᱜᱩᱣᱟᱹ ᱠᱚᱲᱟ ᱜᱤᱫᱽᱨᱟᱹ ᱜᱮ ᱦᱟᱸᱜᱼᱼ ᱠᱚ ᱵᱮᱱᱟᱣᱟ ᱛᱚ ᱛᱟᱞᱦᱮ ᱩᱱᱠᱩ ᱜᱟᱹᱠᱷᱩᱲ ᱦᱳᱭᱼᱼ ᱦᱳᱭ ᱚᱱᱟ ᱠᱚᱠᱚ ᱟᱹᱜᱩᱭᱟ ᱟᱨ ᱵᱟᱹᱦᱩᱣᱟᱱ ᱠᱚᱲᱟ ᱜᱤᱫᱽᱨᱟᱹ ᱫᱚᱠᱚ ᱞᱟᱹᱭᱟ ᱟᱨ ᱟᱵᱚᱨᱮᱱ ᱜᱟᱹᱠᱷᱩᱲᱤᱭᱟᱹ ᱦᱚᱲ ᱠᱚᱦᱚᱸ ᱠᱚ ᱞᱟᱹᱭᱟ ᱡᱮ ᱱᱚᱝᱠᱟᱭᱯᱮ ᱦᱟᱱᱠᱟᱭᱯᱮ ᱟᱨ ᱰᱟᱺᱜᱩᱣᱟᱹ ᱠᱚᱲᱟ ᱜᱤᱫᱽᱨᱟᱹ ᱫᱚ ᱚᱱᱟ ᱧᱮᱞ ᱧᱮᱞ ᱛᱮ ᱚᱱᱟ ᱟᱸᱡᱚᱢ ᱟᱸᱡᱚᱢ ᱛᱮᱠᱚ ᱛᱚᱞᱟ ᱡᱟᱦᱮᱨ ᱫᱚ ᱦᱟᱸᱜ ᱥᱟᱨᱫᱤ ᱢᱟᱦᱟ ᱨᱤᱧ ᱪᱟᱞᱟᱜ ᱠᱟᱱᱟ ᱜᱚᱢᱠᱮ ᱦᱮᱸ ᱟᱪᱪᱷᱟ ᱵᱟᱵᱤᱱ ᱵᱩᱡᱷᱟᱹᱣ ᱠᱟᱜ ᱠᱷᱟᱱ ᱞᱮᱭ ᱵᱤᱱ ᱟᱞᱤᱧ ᱞᱤᱧ ᱞᱮᱭ ᱟᱵᱤᱱ
ᱵᱟᱝ ᱟᱫᱚ ᱟᱫᱚᱞᱤᱧ ᱠᱩᱞᱤ ᱡᱚᱝ ᱠᱟᱱᱟ ᱡᱮ ᱛᱟᱦᱚᱞᱮ ᱚᱱᱟ ᱰᱟᱺᱜᱩᱣᱟᱹ ᱠᱚᱲᱟ ᱜᱤᱫᱽᱨᱟᱹ ᱵᱤᱨ ᱠᱷᱚᱱ ᱥᱟᱨᱡᱚᱢ ᱥᱟᱠᱟᱢ ᱠᱚ ᱟᱹᱜᱩ ᱠᱮᱫᱟ ᱰᱟᱹᱨ ᱠᱚ ᱟᱨᱠᱤ ᱟᱹᱜᱩ ᱠᱮᱜ ᱟᱠᱚ ᱮᱵᱟᱨ ᱟᱫᱚᱵᱤᱱ ᱞᱟᱹᱭ ᱠᱮᱜᱼᱟ ᱡᱮ ᱰᱟᱺᱜᱩᱣᱟᱹ ᱠᱚᱲᱟ ᱜᱤᱫᱽᱨᱟᱹ ᱠᱚ ᱚᱱᱟ ᱪᱷᱟᱢᱰᱟ ᱫᱚᱠᱚ ᱛᱮᱭᱟᱨᱟ ᱛᱟᱭᱛᱚ?
ᱦᱳᱭ ᱦᱳᱭ
ᱟᱪᱪᱷᱟ ᱦᱳᱭ ᱠᱤᱱᱛᱩ ᱟᱞᱮ ᱥᱮᱫ ᱫᱚ ᱚᱱᱟ ᱠᱚᱫᱚ ᱩᱱᱠᱩ ᱤᱭᱟᱹ ᱠᱚ ᱵᱮᱱᱟᱣ ᱟᱠᱚ ᱩᱱᱠᱩ ᱡᱟᱦᱟᱸᱭ ᱟᱛᱩᱨ ᱨᱮᱱ ᱢᱟᱺᱡᱷᱤ ᱯᱟᱨᱜᱟᱱᱟ ᱛᱟᱨᱯᱚᱨᱮ ᱱᱟᱭᱠᱮ ᱟᱨ ᱜᱚᱴᱟ ᱠᱚᱛᱮᱠ ᱦᱟᱲᱟᱢ ᱫᱩᱲᱩᱢ ᱡᱟᱦᱟᱸ ᱩᱯᱟᱹᱥ ᱛᱮᱠᱚ ᱛᱟᱦᱮᱱᱟ ᱩᱱ ᱩᱱᱠᱩ ᱟᱞᱮᱥᱮᱫ ᱫᱚᱠᱚ ᱚᱱᱟ ᱪᱷᱟᱢᱰᱟ ᱫᱚᱠᱚ ᱛᱮᱭᱟᱨᱟ
ᱯᱟᱹᱥ ᱛᱮᱜᱮ ᱡᱷᱚᱛᱚ ᱜᱮᱠᱚ ᱛᱟᱦᱮᱱᱟ ᱵᱚᱭᱚᱥ ᱠᱚ ᱥᱟᱶ ᱥᱟᱶᱛᱮ ᱡᱟᱦᱟᱸᱭ ᱵᱟᱹᱦᱩᱣᱟᱱ ᱠᱚᱲᱟ ᱜᱤᱫᱽᱨᱟᱹ ᱩᱱᱠᱩ ᱦᱚᱸᱠᱚ ᱛᱟᱦᱮᱱᱟ ᱟᱨ ᱡᱷᱚᱛᱚ ᱜᱮ ᱦᱟᱸᱜ ᱛᱟᱦᱮᱱᱟᱠᱚ ᱟᱫᱚ ᱚᱱᱟ ᱫᱚ ᱦᱟᱸᱜ ᱰᱟᱺᱜᱩᱣᱟᱹ ᱠᱚᱲᱟ ᱜᱤᱫᱽᱨᱟᱹ ᱠᱚ ᱫᱟᱞᱚᱵ ᱫᱟ ᱦᱟᱸᱜ ᱚᱱᱟ ᱫᱟᱞᱚᱵ ᱯᱚᱨ ᱦᱟᱸᱜ ᱥᱟᱹᱨᱫᱤ, ᱥᱟᱹᱨᱫᱤ ᱢᱟ ᱱᱟᱜ ᱠᱟᱛᱷᱟ ᱞᱤᱧ ᱞᱟᱹᱭᱫᱟ ᱚᱱᱠᱟᱜᱮ ᱥᱟᱱᱟᱢ ᱦᱚᱲ ᱛᱩᱯᱩ ᱵᱟᱲᱟ ᱠᱟᱛᱮᱫ, ᱥᱮᱱᱚᱜ ᱟᱠᱚ ᱡᱟᱦᱮᱨ ᱠᱚᱛᱮ ᱱᱟᱭᱠᱮ ᱚᱲᱟᱜ ᱠᱷᱚᱱᱟᱜ ᱜᱮ ᱦᱟᱸᱜ ᱡᱟᱦᱟᱸ ᱛᱤᱱᱟᱹᱜ ᱟᱵᱚᱱᱟᱜ ᱥᱟᱯᱟᱵ ᱠᱚ ᱦᱟᱸᱜ ᱡᱟᱦᱮᱨ ᱨᱮᱱᱟᱜ, ᱚᱱᱟ ᱫᱚ ᱦᱟᱸᱜ ᱡᱟᱦᱟᱸᱭ ᱥᱟᱹᱜᱩᱱ ᱴᱷᱤᱞᱤ ᱠᱚ ᱫᱤᱯᱤᱞᱫᱟ ᱡᱟᱦᱟᱸᱭ ᱫᱤᱯᱤᱞ ᱫᱟᱭ ᱦᱟᱸᱜ ᱱᱟᱭᱠᱮ ᱦᱟᱸᱜ ᱪᱟᱣᱞᱮ ᱠᱚ
ᱟᱪᱪᱷᱟ ᱟᱯᱮ ᱟᱨ ᱢᱤᱫᱴᱮᱱ ᱠᱩᱞᱤ ᱡᱚᱝ ᱠᱟᱱᱟ ᱡᱟᱦᱟᱸᱞᱮ ᱩᱱᱤ ᱡᱟᱦᱟᱸᱭ ᱥᱟᱹᱜᱩᱱ ᱴᱷᱤᱞᱤ ᱫᱤᱯᱤᱞ ᱟᱭ ᱩᱱᱤ ᱫᱚ ᱚᱠᱚᱭ ᱯᱮ ᱫᱚᱦᱚᱭᱭᱟ ᱟᱛᱳ ᱨᱤᱱᱤᱡ?
ᱠᱚᱲᱟ ᱜᱤᱫᱽᱨᱟᱹ ᱜᱮᱞᱮ ᱫᱚᱦᱚᱭᱮ ᱠᱟᱱᱟ ᱦᱟᱸᱜ
ᱩᱱᱤ ᱦᱚ ᱰᱟᱺᱜᱩᱣᱟᱹ ᱠᱚᱲᱟ ᱜᱤᱫᱽᱨᱟᱹ ᱜᱮ ᱦᱚ ᱟᱪᱪᱷᱟ ᱵᱟᱝ ᱟᱹᱰᱤ ᱡᱟᱭᱜᱟ ᱨᱮ ᱧᱮᱞ ᱠᱟᱱᱟ ᱛᱚ ᱚᱸᱰᱮ ᱥᱟᱹᱜᱩᱱ ᱴᱷᱤᱞᱤ ᱫᱚ ᱱᱟᱭᱠᱮ ᱵᱩᱲᱦᱤ ᱜᱮ ᱫᱤᱯᱤᱞ ᱦᱚ
ᱵᱟᱝ ᱵᱟᱝ ᱵᱟᱝ ᱟᱞᱮ ᱥᱮᱫ ᱫᱚ ᱦᱟᱸᱜ ᱠᱚᱲᱟ ᱜᱤᱫᱽᱨᱟᱹ ᱜᱮ ᱦᱟᱸᱜ, ᱟ ᱟᱫᱚ ᱩᱱᱤᱭ ᱦᱟᱸᱜ ᱫᱤᱯᱤᱞ ᱠᱮᱫᱟᱭ ᱦᱟᱸᱜ ᱮᱸ ᱫᱤᱯᱤᱞ ᱠᱟᱛᱮᱫ ᱦᱟᱸᱜ ᱟᱨ ᱡᱟᱦᱟᱸ ᱛᱤᱱᱟᱹᱜ ᱚᱱᱮ ᱪᱟᱣᱞᱮ ᱟᱵᱚᱱᱟᱜ ᱞᱟᱜᱟᱜ ᱠᱟᱱᱟ ᱦᱟᱸᱜ ᱪᱟᱣᱞᱮ ᱟᱛᱤᱧ ᱞᱟᱹᱜᱤᱫ ᱦᱟᱸᱜ ᱚᱱᱟ ᱠᱚᱦᱚᱸ ᱠᱚ ᱵᱮᱱᱟᱣᱟ ᱥᱟᱱᱟᱢ ᱦᱚᱲ ᱛᱮ ᱠᱚ ᱵᱮᱱᱟᱣᱟ ᱱᱟᱭᱠᱮ ᱛᱟᱯᱚᱨᱮ ᱱᱟᱭᱠᱮ ᱠᱚ ᱜᱚᱲᱚ ᱧᱚᱜᱼᱟᱭᱟ ᱟᱡᱜᱮ ᱠᱩᱴᱟᱹᱣᱟᱭ ᱛᱚ ᱱᱩᱭ ᱡᱷᱚᱛᱚ ᱠᱚ ᱥᱩᱨ ᱟᱭᱟ, ᱚᱱᱟ ᱫᱚ ᱱᱟᱭᱠᱮᱭᱟᱜ ᱠᱟᱢᱤ ᱜᱮ ᱠᱟᱱᱟ ᱛᱚ ᱡᱟᱛᱮ ᱠᱟᱢᱤᱴᱟᱜ ᱞᱚᱜᱚᱱᱚᱜ ᱢᱟ ᱚᱱᱟ ᱠᱷᱟᱛᱤᱨ ᱠᱚ ᱦᱳᱭ ᱜᱚᱲᱚᱣᱟᱭᱟ ᱟᱫᱚ ᱚᱱᱠᱟ ᱚᱱᱠᱟ ᱛᱮ ᱜᱮ ᱱᱟᱭ ᱠᱮ ᱚᱲᱟᱜ ᱨᱮ ᱠᱚ ᱡᱚᱠᱷᱚᱱ ᱠᱚ ᱳᱰᱳᱠᱚᱜᱼᱟ ᱟᱫᱚ ᱩᱱ ᱠᱚ ᱥᱮᱨᱮᱧᱟ ᱥᱮᱨᱮᱧ ᱥᱮᱨᱮᱧ ᱛᱮ ᱠᱚ ᱳᱰᱳᱠᱚᱜᱼᱟ ᱵᱚᱸᱜᱟ ᱵᱩᱨᱩ ᱠᱚᱦᱚᱸ ᱠᱚ ᱦᱤᱡᱩᱜ ᱛᱟᱵᱚᱱᱟ, ᱱᱟᱭᱠᱮ ᱚᱲᱟᱜ ᱠᱷᱚᱱᱟᱜ ᱡᱟᱦᱮᱨ ᱛᱮ ᱟᱥᱛᱮ ᱟᱥᱛᱮ ᱛᱮ ᱠᱚ ᱦᱤᱡᱩᱜᱼᱟ ᱡᱟᱦᱮᱨ ᱡᱟᱦᱮᱨ ᱦᱮᱡ ᱠᱟᱛᱮᱫ ᱱᱟᱭᱠᱮ ᱠᱚ ᱢᱮᱛᱟᱭᱟ ᱱᱟᱭᱠᱮ ᱥᱟᱣ ᱠᱚ ᱨᱚᱯᱚᱲᱟ ᱵᱚᱸᱜᱟ ᱵᱩᱨᱩ ᱠᱚ ᱡᱮ ᱱᱚᱣᱟᱞᱟ ᱵᱟᱱᱩᱜᱼᱟ, ᱦᱟᱱᱟ ᱵᱟᱱᱩᱜᱼᱟ, ᱡᱟᱦᱟᱸ ᱟᱠᱚᱨᱮᱱ ᱫᱟᱲᱮ ᱠᱚ ᱵᱚᱱ ᱫᱚᱦᱚ ᱠᱟᱠᱚ ᱠᱟᱱᱟ ᱦᱟᱸᱜ ᱫᱟᱲᱮ ᱠᱚ ᱢᱮᱱᱟᱜ ᱠᱚᱣᱟ ᱦᱟᱸᱜ ᱩᱱᱠᱩ ᱫᱟᱲᱮ ᱠᱚ ᱵᱚᱱ ᱫᱚᱦᱚ ᱠᱟᱠᱚᱣᱟ ᱛᱚ ᱩᱱᱠᱩ ᱫᱟᱲᱮ ᱠᱚ ᱠᱚ ᱴᱷᱤᱠ ᱜᱮᱭᱟ ᱥᱮ ᱵᱟᱝ ᱧᱮᱞ ᱠᱚᱣᱟ ᱠᱚ ᱵᱮᱥ ᱥᱟᱹᱨᱤ ᱜᱮ, ᱡᱷᱚᱛᱚ ᱠᱚ ᱧᱮᱞ ᱥᱟᱯᱟᱵ ᱠᱟᱛᱮᱜ ᱟᱫᱚ ᱠᱚ ᱟᱠᱚ ᱫᱚ ᱦᱟᱸᱜ ᱩᱱᱠᱩ ᱫᱟᱲᱮ ᱠᱚ ᱞᱟᱜᱤᱫ ᱡᱚᱢᱟᱜ ᱟᱹᱜᱩ ᱠᱚ ᱪᱟᱞᱟᱜᱼᱟ ᱵᱤᱨ ᱛᱮ ᱦᱟᱸᱜ ᱟᱫᱚ ᱚᱱᱟ ᱡᱚᱢᱟᱜ ᱠᱚ ᱦᱚ ᱠᱚ ᱟᱜᱩ ᱛᱚᱨᱟᱭᱟ ᱟᱠᱚ ᱠᱚ ᱦᱚ ᱠᱚ ᱫᱚᱲᱚᱝ ᱥᱮᱫ ᱚᱱᱟ ᱞᱮ ᱟᱞᱮ ᱥᱮᱫᱟᱜ ᱠᱟᱛᱷᱟ ᱞᱤᱧ ᱞᱟᱹᱭᱫᱟ ᱟᱞᱮ ᱥᱮᱫ ᱫᱚ ᱦᱟᱸᱜ ᱫᱚᱲᱚᱝ ᱠᱚ ᱢᱮᱱᱟᱜᱼᱟ ᱛᱚ ᱟᱫᱚ ᱫᱚᱲᱚᱝ ᱨᱮ ᱦᱟᱸᱜ ᱟᱠᱚ ᱦᱚ ᱠᱚ ᱩᱢ ᱛᱟᱨᱟᱟᱭ ᱟᱨ ᱚᱱᱟ ᱡᱟᱦᱟ ᱟᱠᱚ ᱦᱟᱜ ᱡᱚᱢᱟᱜ ᱠᱚ ᱟᱜᱩᱭᱫᱟ ᱫᱟᱲᱮ ᱞᱟᱜᱤᱫ ᱦᱟᱸᱜ ᱚᱱᱟ ᱦᱚᱠᱚ ᱟᱹᱨᱩᱵ ᱛᱟᱨᱟᱭᱟ ᱥᱮᱠᱚ ᱥᱟᱯᱟᱵ ᱚᱱᱟ ᱠᱚ ᱫᱚ ᱯᱷᱟᱨᱪᱟᱼ ᱯᱷᱷᱟᱨᱪᱤ ᱟᱹᱜᱩ ᱛᱟᱨᱟᱭᱟ ᱾ ᱦᱳᱭ ᱟᱠᱚ ᱟᱠᱚ ᱟᱠᱚ ᱛᱮ ᱠᱚ ᱪᱟᱞᱟᱜᱼᱟ ᱟᱫᱚ ᱟᱞᱮ ᱫᱚ ᱞᱮ ᱯᱟᱸᱡᱟ ᱠᱟᱠᱚᱣᱟ, ᱟᱫᱚ ᱚᱱᱠᱟ ᱛᱮ ᱚᱱᱛᱮ ᱠᱷᱚᱱᱟᱜ ᱠᱚ ᱦᱤᱡᱩᱜ ᱛᱮ ᱫᱟᱲᱮ ᱠᱚ ᱠᱚ ᱡᱚᱢ ᱟᱛᱤᱧ ᱵᱟᱲᱟ ᱦᱚᱪᱚ ᱠᱚᱣᱟ᱾ ᱟᱫᱚ ᱱᱟᱭᱠᱮ ᱠᱚ ᱢᱮᱛᱟᱭᱟ
ᱛᱟᱦᱚᱞᱮ ᱫᱟᱲᱮ ᱠᱚᱫᱚ ᱠᱚ ᱛᱚᱜ ᱤᱭᱟᱹ ᱠᱚᱣᱟ ᱥᱮ ᱵᱟᱝᱼᱟ, ᱦᱮᱸ ᱩᱢ ᱠᱚᱣᱟ
ᱟᱹᱨᱩᱵ ᱠᱚᱣᱟ ᱠᱚ ᱦᱚ ᱟᱹᱨᱩᱵ ᱠᱚᱣᱟ ᱠᱚ ᱚᱱᱟ ᱫᱚ ᱡᱟᱦᱟ ᱱᱟᱭᱠᱮ ᱡᱟᱦᱟ ᱡᱟᱦᱮᱨ ᱨᱮᱦᱟᱜ ᱟᱞᱮ ᱫᱟᱜ ᱞᱮ ᱟᱜᱩ ᱠᱟᱜᱼᱟ ᱛᱚ,
ᱦᱮᱸ,
ᱚᱱᱟ ᱫᱟᱜ ᱛᱮᱜᱮ ᱦᱟᱸᱜ ᱠᱚ ᱟᱨᱩᱵ ᱠᱚᱣᱟ ᱦᱟᱜ ᱟᱨᱩᱵ ᱥᱟᱯᱷᱟ ᱠᱚᱣᱟ ᱠᱚ ᱦᱳᱭ᱾ ᱟᱨ ᱵᱟᱠᱷᱟᱱ ᱟᱨᱩᱵ ᱠᱟᱛᱮᱫ ᱟᱫᱚ ᱱᱟᱭᱠᱮ ᱠᱚ ᱢᱮᱛᱟᱭᱟ ᱡᱮ ᱱᱚᱝ ᱱᱚᱝᱠᱟ ᱱᱚᱝᱠᱟ ᱟᱞᱮᱨᱮᱱ ᱫᱟᱲᱮ ᱠᱚ ᱫᱚ ᱛᱟᱦᱚᱞᱮ ᱟᱞᱮ ᱦᱟᱴᱤᱧᱟᱞᱮ ᱢᱮ, ᱟᱫᱚ ᱟᱼᱜ ᱱᱟᱭᱠᱮ ᱞᱟᱹᱭᱟ ᱦᱚᱸ ᱛᱟᱦᱮ ᱚᱠᱚᱭ ᱞᱟᱦᱟ ᱯᱮ ᱦᱟᱛᱟᱣᱟ ᱞᱟᱹᱭ ᱯᱮ, ᱟᱫᱚ ᱯᱳᱭᱞᱳ ᱵᱚᱱ ᱧᱮᱞ ᱟᱠᱟᱫ ᱜᱮᱭᱟ ᱡᱟᱦᱮᱨ ᱟᱭᱳ ᱠᱚ ᱞᱟᱦᱟᱭᱮᱭᱟ ᱟᱫᱚ ᱡᱟᱦᱮᱨ ᱟᱭᱳ ᱛᱟᱨ ᱯᱚᱨᱮ ᱡᱟᱠ ᱢᱟᱨᱟᱢ ᱵᱩᱨᱩ ᱛᱟᱯᱚᱨᱮ ᱢᱚᱲᱮ ᱠᱚ ᱛᱩᱲᱩᱭ ᱠᱚ ᱟᱵᱚᱨᱮᱱ ᱠᱚ ᱚᱱᱠᱟ ᱠᱚ ᱦᱟᱴᱤᱧ ᱟᱠᱚᱣᱟ ᱡᱷᱚᱛᱚ ᱦᱚᱲ ᱜᱮ ᱟᱨ ᱡᱷᱚᱛᱚ ᱞᱟᱜᱤᱫ ᱜᱮ ᱫᱟᱲᱮ ᱫᱚ ᱠᱚᱠᱚ ᱛᱟᱦᱮᱱᱟ᱾ ᱟᱫᱚ ᱚᱱᱠᱟ ᱨᱮ ᱦᱚᱸ ᱟᱫᱚ ᱢᱟᱨᱟᱝ ᱡᱟᱦᱮᱨ ᱟᱭᱳ ᱫᱚ ᱦᱟᱸᱜ ᱤᱱᱟᱹᱜ ᱫᱚ ᱦᱟᱸᱜ ᱵᱟᱭ ᱡᱚᱢᱟ ᱦᱟᱸᱜ ᱫᱟᱲᱮ ᱨᱮᱱᱟᱜ ᱢᱟᱭᱟᱝ ᱠᱚ ᱫᱚ ᱦᱟᱸᱜ, ᱩᱱᱠᱩ ᱡᱟᱦᱮᱨ ᱟᱭᱳᱣᱟᱜ ᱫᱚ ᱦᱟᱸᱜ ᱡᱷᱚᱛᱚ ᱜᱮ ᱠᱚ ᱦᱟᱯᱟᱴᱤᱧᱚᱜᱼᱟ ᱢᱚᱬᱮ ᱠᱚ ᱛᱩᱲᱩᱭ ᱠᱚ, ᱦᱳᱭ ᱟᱫᱚ ᱢᱟᱨᱟᱝ ᱵᱩᱨᱩᱣᱟᱜ ᱫᱚ ᱢᱟᱨᱟᱝ ᱵᱩᱨᱩ ᱫᱚ ᱟᱡ ᱮᱠᱞᱟ ᱜᱮ ᱡᱚᱢᱟᱭ, ᱟᱨ ᱢᱚᱬᱮ ᱠᱚ ᱠᱚᱣᱟᱜ ᱦᱚᱸ ᱚᱱᱟ ᱫᱚ ᱢᱟᱨᱟᱝ ᱵᱩᱨᱩᱭ ᱡᱚᱢᱟᱭ, ᱟᱫᱚ ᱚᱱᱠᱟ ᱚᱱᱠᱟ ᱛᱮᱜᱮ ᱵᱚᱸᱜᱟ ᱠᱚᱠᱚ ᱠᱩᱞᱤ ᱵᱩᱡᱷᱟᱹᱣ ᱠᱚᱣᱟ ᱡᱮ ᱱᱮᱥᱟᱜ ᱢᱟᱜ ᱢᱚᱬᱮ ᱚᱠᱟ ᱞᱮᱠᱟ ᱦᱩᱭᱱᱟ? ᱟᱨ ᱡᱟᱦᱟᱸ ᱛᱤᱱᱟᱹᱜ ᱚᱱᱟ ᱡᱟᱦᱮᱨ ᱟᱭᱳ ᱡᱟᱦᱟᱸᱭ ᱫᱤᱯᱤᱞ ᱠᱟᱫᱟᱭ ᱦᱟᱜ ᱨᱳᱜᱽ ᱟᱡᱟᱨ ᱠᱚ ᱦᱟᱸᱜ ᱡᱷᱚᱛᱚᱭ ᱤᱫᱤ ᱛᱚᱨᱟᱭᱟ ᱛᱚ, ᱟᱫᱚ ᱢᱮᱛᱟᱭᱟᱠᱚ ᱡᱮ ᱡᱟᱦᱟᱸ ᱛᱤᱱᱟᱹᱜ ᱢᱮᱱᱟᱜᱼᱟ ᱨᱳᱜᱽ ᱟᱡᱟᱨ ᱚᱱᱟ ᱟᱢ ᱡᱚᱜ ᱥᱟᱯᱟ ᱤᱫᱤ ᱢᱮ, ᱱᱤᱭᱟᱹ ᱫᱷᱟᱣ ᱫᱚ ᱟᱨᱚ ᱟᱫᱚ ᱠᱚ ᱠᱩᱞᱤᱭᱮᱭᱟ ᱚᱱᱠᱟ ᱚᱱᱠᱟ ᱛᱮ ᱜᱮ ᱛᱟᱨᱟᱥᱤᱧᱚᱜᱼᱟ, ᱟᱫᱚ ᱟᱵᱚᱱᱟᱜ ᱛᱟᱨᱟᱥᱤᱧ ᱢᱟ ᱦᱟᱸᱜ ᱯᱮᱲᱟ ᱯᱟᱹᱲᱦᱟᱹ ᱡᱟᱦᱟᱸ ᱛᱤᱱᱟᱹᱜ ᱟᱵᱚᱨᱮᱱ ᱢᱤᱥᱨᱟᱧ ᱠᱚ ᱢᱮᱱᱟᱜ ᱠᱚᱣᱟ ᱦᱟᱸᱜ, ᱡᱟᱸᱣᱭᱟᱭ ᱠᱚ ᱢᱮᱱᱟᱜ ᱠᱚᱣᱟ ᱦᱟᱸᱜ ᱩᱱᱠᱩᱣᱟᱜ ᱡᱟᱦᱟᱸ ᱵᱚᱱ ᱱᱮᱣᱛᱟ ᱟᱠᱟᱫ ᱠᱚᱣᱟ ᱦᱟᱜ, ᱟᱫᱚ ᱩᱱᱠᱩ ᱠᱚ ᱦᱚᱸ ᱜᱮᱸᱫᱟᱜ ᱞᱟᱯᱲᱚ ᱠᱚᱵᱚᱱ ᱮᱢᱟ ᱠᱚᱣᱟ ᱦᱟᱸᱜ᱾
ᱮᱢᱟ ᱠᱚᱣᱟ ᱦᱟᱸᱜ ᱟᱪᱪᱷᱟ ᱚᱱᱟ ᱫᱚ ᱚᱱᱟ ᱤᱭᱟᱹ ᱢᱟᱜ ᱢᱚᱬᱮ ᱯᱚᱨᱮ ᱯᱮ ᱮᱢᱟ ᱠᱚᱣᱟ?
ᱵᱟᱝ ᱵᱟᱝ ᱢᱟᱜ-ᱢᱚᱬᱮ
ᱢᱟᱱᱮ ᱤᱭᱟᱹ ᱨᱮ ᱚᱱᱟ ᱵᱚᱸᱜᱟ ᱵᱩᱨᱩ ᱯᱚᱨᱮ ᱯᱮ ᱮᱢᱟ ᱠᱚ
ᱦᱳ ᱵᱚᱸᱜᱟ ᱵᱩᱨᱩ ᱯᱚᱨᱮ ᱩᱱ ᱥᱚᱢᱚᱭ ᱫᱚ ᱥᱮᱸᱜᱮᱞ ᱠᱚ ᱨᱮ ᱫᱷᱚᱨᱟᱣᱟ᱾ ᱛᱟᱨᱯᱚᱨᱮ ᱡᱚᱢ ᱵᱟᱲᱟ ᱠᱟᱛᱮᱫ ᱟᱫᱚ ᱟᱠᱚ ᱦᱟᱸᱜ ᱜᱮᱸᱫᱟᱜ ᱠᱚ ᱞᱮ ᱮᱢᱟ ᱠᱚ ᱠᱟᱱᱟ ᱦᱟᱸᱜ᱾ ᱜᱮᱸᱫᱟ ᱫᱷᱩᱛᱤ ᱠᱚᱞᱮ ᱮᱢᱟ ᱠᱚ ᱠᱟᱱᱟ᱾ ᱟᱫᱚ ᱩᱱ ᱥᱚᱢᱚᱭ ᱡᱷᱚᱛᱚ ᱦᱚᱲ ᱜᱮ ᱨᱟᱹᱥᱠᱟᱹ ᱞᱟᱹᱜᱤᱫ ᱠᱚ ᱪᱟᱞᱟᱜᱼᱟ ᱯᱮᱲᱟ ᱯᱦᱟᱹᱭᱲᱟ ᱡᱟᱦᱟᱸ ᱛᱤᱱᱟᱹᱜ ᱠᱚ ᱦᱮᱡ ᱠᱚᱜᱼᱟ᱾ ᱟᱫᱚ ᱛᱟᱨᱟᱥᱤᱧ ᱵᱮᱲᱟ ᱦᱟᱜ ᱵᱚᱸᱜᱟ ᱡᱚᱠᱷᱚᱱ ᱠᱚ ᱦᱤᱡᱩᱜᱼᱟ ᱥᱮ ᱩᱱ ᱟᱫᱚ ᱩᱱᱠᱩ ᱫᱚᱠᱚ, ᱨᱟᱹᱥᱠᱟᱹᱭᱟ ᱵᱚᱸᱜᱟ ᱫᱚ, ᱟᱫᱚ ᱟᱹᱭᱩᱵ ᱵᱮᱲᱟ ᱦᱟᱸᱜ ᱡᱚᱠᱷᱚᱱ ᱠᱚ ᱟᱠᱚ ᱟᱠᱚ ᱵᱤᱫᱟᱹᱭᱚᱜᱼᱟ ᱵᱚᱸᱜᱟ, ᱩᱱ ᱡᱷᱚᱜ ᱠᱩᱞᱤ ᱵᱩᱡᱷᱟᱹᱣ ᱦᱩᱭᱩᱜᱼᱟ ᱡᱮ ᱛᱟᱦᱞᱮ ᱜᱚᱸᱥᱟᱭ ᱟᱨ ᱛᱤᱱ ᱫᱤᱱ ᱯᱚᱨ ᱟᱯᱮ ᱟᱨ ᱛᱤᱱ ᱫᱤᱱ ᱯᱚᱨ ᱯᱮ ᱨᱮᱸᱜᱮᱡᱚᱜ ᱠᱟᱱᱟ ᱛᱤᱥ ᱞᱮ ᱵᱚᱸᱜᱟ ᱞᱮᱱᱠᱷᱟᱱ ᱠᱷᱟᱱ ᱵᱮᱥᱚᱜᱼᱟ, ᱟᱫᱚ ᱟᱠᱚ ᱠᱚ ᱞᱟᱹᱭ ᱜᱮᱭᱟ ᱡᱮ ᱯᱮ ᱥᱮᱨᱢᱟ ᱯᱚᱨ ᱵᱟᱠᱷᱟᱱ ᱢᱚᱬᱮ ᱥᱮᱨᱢᱟ ᱯᱚᱨ᱾ ᱟᱨ ᱱᱮᱛᱟᱨ ᱢᱟ ᱯᱟᱹᱦᱤᱞ ᱦᱚᱲ ᱞᱮᱠᱟ ᱢᱟ ᱵᱟᱵᱚ ᱨᱮᱸᱜᱮᱡ ᱟᱠᱟᱱᱟ ᱛᱚ ᱟᱫᱚ ᱱᱤᱡᱮ ᱠᱩᱥᱤᱛᱮᱢ ᱠᱚᱨᱟᱣ ᱞᱮᱠᱷᱟᱱ ᱵᱮᱥᱼᱼ ᱛᱚᱜᱼᱟ ᱫᱚᱠᱚ ᱞᱟᱹᱭᱟ ᱢᱚᱬᱮ ᱵᱚᱪᱷᱚᱨ ᱯᱚᱨ ᱟᱨ ᱡᱚᱠᱷᱚᱱ ᱟᱨ ᱱᱟᱭᱠᱮᱼᱼ ᱠᱚ ᱵᱚᱫᱚᱞᱚᱜᱼᱟ ᱟᱫᱚ ᱩᱱ ᱥᱚᱢᱚᱭ ᱫᱚ ᱯᱮ ᱥᱮᱨᱢᱟᱼᱼ ᱯᱚᱨ ᱯᱚᱨ ᱠᱚ ᱮᱢᱟ ᱠᱚᱣᱟ ᱟᱫᱚ ᱚᱱᱠᱟ ᱠᱚ ᱞᱟᱹᱭᱟ ᱟᱠᱚ, ᱟᱫᱚ ᱠᱚ ᱞᱟᱹᱭᱟ ᱡᱟᱦᱱᱟᱜ ᱦᱟᱲᱟᱜ ᱴᱷᱩᱲᱤ ᱠᱚ ᱵᱟᱯᱮ ᱧᱟᱢ ᱟᱠᱟᱫᱟ ᱛᱚᱼᱼ ᱟᱫᱚ ᱠᱚ ᱞᱟᱹᱭᱟ ᱵᱟᱝ ᱱᱤᱭᱟᱹ ᱫᱷᱟ ᱫᱚ ᱟᱹᱰᱤ ᱱᱟᱭ ᱱᱟᱯᱟᱭ ᱵᱟᱲᱟ ᱛᱮᱜᱮ ᱞᱮ ᱯᱟᱨᱚᱢ ᱠᱮᱫᱟ ᱟᱨ ᱵᱚᱸᱜᱟ ᱠᱚᱦᱚᱸ ᱟᱹᱰᱤ ᱱᱟᱯᱟᱭ ᱵᱟᱲᱟ ᱛᱮᱜᱮ ᱦᱩᱭ ᱟᱠᱟᱱᱟ᱾ ᱚᱱᱠᱟ ᱠᱚ ᱞᱟᱹᱭ ᱠᱟᱛᱮᱫ ᱟᱠᱚ ᱫᱚᱠᱚ ᱵᱤᱫᱟᱹᱭᱚᱜᱼᱟ ᱟᱫᱚ ᱵᱤᱫᱟᱹᱭ ᱯᱚᱨ ᱦᱟᱸᱜ ᱟᱞᱮ ᱥᱮᱫ ᱫᱚ ᱦᱟᱸᱜᱼᱼ ᱯᱚᱨᱚᱵᱽ ᱠᱚᱠᱚ ᱞᱟᱜᱜᱽᱬᱮ ᱠᱚ ᱮᱱᱮᱡᱟ ᱟᱫᱚ ᱞᱟᱜᱽᱲᱮ ᱠᱚᱠᱚ ᱮᱱᱮᱡᱼᱼ ᱛᱮ ᱚᱱᱟ ᱵᱮᱲᱟ ᱫᱚ ᱚᱱᱟ ᱧᱤᱫᱟᱹ ᱵᱮᱲᱟ ᱫᱚ ᱪᱟᱵᱟᱜᱼᱟ ᱞᱟᱜᱽᱲᱮ ᱠᱚ ᱮᱱᱮᱡ ᱠᱟᱛᱮᱜ ᱜᱮ ᱯᱚᱨᱚᱵᱽ ᱠᱚ ᱮᱱᱮᱡ ᱵᱟᱲᱟ ᱠᱟᱛᱮ ᱜᱮ᱾ ᱟᱫᱚ ᱯᱚᱨᱮᱨ ᱯᱚᱨᱮᱨ ᱫᱤᱱ ᱦᱟᱜ ᱵᱟᱥᱠᱮ ᱚᱱᱟ ᱡᱟᱞᱮ ᱦᱤᱞᱳᱜ ᱫᱚᱼᱼ
ᱦᱩᱸᱻ
ᱡᱟᱦᱟᱸ ᱛᱤᱱᱟᱹᱜ ᱦᱟᱺᱰᱤ ᱦᱟᱜ ᱢᱟᱱᱮᱼᱼ ᱯᱩᱲᱥᱤ ᱦᱚᱲ ᱠᱚ ᱧᱟᱢᱟ ᱦᱳ ᱯᱩᱲᱥᱤ ᱦᱚᱲ ᱞᱟᱹᱜᱤᱫᱼᱼ ᱟᱛᱳ ᱦᱚᱲ ᱞᱟᱹᱜᱤᱫ ᱥᱮ ᱟᱹᱛᱩ ᱥᱩᱨ ᱥᱩᱯᱩᱨ ᱦᱚᱲ ᱠᱚᱠᱚ ᱦᱤᱡᱩᱜ ᱜᱮᱭᱟ ᱛᱚ᱾
ᱦᱳᱭ ᱥᱤᱥᱤᱨ ᱥᱟᱨᱮᱡ ᱦᱟᱺᱰᱤ᱾
ᱦᱳᱭ ᱩᱱ ᱦᱤᱞᱳᱜ ᱫᱚ ᱞᱟᱜᱽᱬᱮ ᱮᱱᱮᱡ ᱠᱚᱞᱮ ᱫᱚᱦᱚᱭᱟ ᱯᱚᱨᱚᱵᱽ ᱮᱱᱮᱡ ᱠᱚᱞᱮ ᱫᱚᱦᱚᱭᱟ᱾ ᱡᱟᱛᱮ ᱦᱚᱲ ᱠᱚᱠᱚ ᱦᱤᱡᱩᱜ ᱢᱟ ᱟᱨ᱾ ᱥᱟᱶ ᱥᱟᱶᱛᱮ ᱚᱱᱟ ᱞᱟᱜᱽᱲᱮ ᱮᱱᱮᱡ ᱯᱚᱨᱚᱵᱽ ᱮᱱᱮᱡ ᱨᱮᱱᱟᱝ ᱥᱤᱨᱯᱟᱹ ᱦᱚᱸᱞᱮ ᱮᱢᱟ ᱠᱚ ᱜᱮᱭᱟ᱾ ᱟᱨ ᱥᱤᱨᱯᱟᱹ ᱫᱚ ᱛᱟᱦᱮᱱ ᱜᱮᱭᱟ ᱜᱷᱟᱜᱽᱨᱟ ᱴᱷᱤᱞᱤ ᱛᱟᱦᱮᱱ ᱜᱮᱭᱟ᱾